ᱦᱮᱞᱳ ᱾
ᱦᱳᱭ ᱡᱚᱦᱟᱨ ᱜᱮ ᱾
ᱦᱮᱸ ᱡᱚᱦᱟᱨ ᱜᱮ ᱾
ᱪᱮᱫ ᱯᱮ ᱪᱤᱠᱟᱹᱭᱮᱫᱟ?
ᱪᱮᱫ ᱦᱚᱸ ᱵᱟᱝᱜᱮ ᱫᱩᱲᱩᱵ ᱵᱟᱲᱟ ᱠᱟᱱᱟᱞᱮ, ᱦᱮᱸ ᱫᱩᱲᱩᱵ ᱵᱟᱲᱟ ᱠᱟᱱᱟᱞᱮ ᱾
ᱦᱩᱸ ᱾
ᱟᱯᱮ ᱫᱚ ᱪᱮᱫ ᱯᱮ ᱪᱤᱠᱟᱹᱭᱫᱟ?
ᱟᱞᱮ ᱫᱚ ᱪᱮᱜ ᱜᱮ ᱵᱟᱝ ᱾ ᱱᱤᱛᱚᱜ ᱫᱚ ᱟᱞᱮ ᱦᱚᱸ ᱚᱲᱟᱜ ᱨᱮᱜᱮ ᱢᱮᱱᱟᱜ ᱞᱮᱭᱟ, ᱟᱫᱚ ᱯᱟᱲᱦᱟᱣ ᱠᱚᱼᱼ ᱦᱩᱸ ᱯᱟᱲᱦᱟᱣ ᱠᱚ ᱦᱩᱭᱩᱜᱼᱟ ᱛᱚ ᱾ ᱯᱟᱲᱦᱟᱜ ᱦᱩᱭᱩᱜ ᱠᱟᱱᱟ, ᱱᱤᱡᱮ ᱦᱚᱸ ᱾ ᱟᱨ ᱥᱟᱶᱛᱮ ᱜᱤᱫᱽᱨᱟᱹ ᱦᱟᱸᱜ ᱠᱚ ᱦᱤᱡᱩᱜᱼᱟ ᱱᱤᱛᱚᱜ ᱟᱹᱭᱩᱵ ᱛᱚᱨᱟᱨᱮ, ᱦᱮᱡ ᱟᱠᱟᱱᱟ ᱠᱚ ᱾ ᱦᱮᱸ ᱚᱱᱟ ᱪᱤᱠᱤ ᱤᱫᱤ ᱠᱟᱛᱮᱜ ᱜᱮ, ᱩᱱᱠᱩ ᱪᱮᱫ ᱪᱮᱫᱠᱚ ᱦᱩᱭᱩᱜ ᱠᱟᱱᱟ ᱾
ᱦᱮᱸ
ᱦᱩᱸ, ᱟᱵᱚᱣᱟᱜ ᱡᱮᱢᱚᱱᱼᱼ ᱚ ᱚᱛ ᱚᱜ ᱚᱝ ᱚᱞ ᱱᱚᱣᱟ ᱠᱚ ᱪᱮᱫ ᱟᱠᱚ ᱞᱟᱹᱜᱤᱫ ᱾
ᱦᱮᱸ ᱾
ᱢᱤᱫ ᱵᱮᱲᱟ ᱫᱚ ᱱᱤᱡᱮᱨᱟᱜ ᱧᱮᱞ ᱦᱩᱭᱩᱜᱼᱟ, ᱟᱨ ᱢᱤᱫ ᱵᱮᱲᱟ ᱫᱚ ᱜᱤᱫᱽᱨᱟᱹᱣᱟᱜ ᱾ ᱱᱚᱜᱼᱚ ᱱᱚᱝᱠᱟ ᱾
ᱟᱨ ᱟᱢ ᱦᱚᱸ ᱟᱢ ᱫᱚ ᱪᱤᱠᱤᱢ ᱵᱟᱲᱟᱭ ᱜᱮᱭᱟ?
ᱦᱳᱭ ᱪᱤᱠᱤ ᱫᱩᱧ ᱵᱟᱰᱟᱭ ᱜᱮᱭᱟ ᱾
ᱚ ᱟᱹᱰᱤ ᱨᱟᱹᱥᱠᱟᱹ ᱾ ᱦᱮᱸ ᱤᱧ ᱦᱚᱸ ᱪᱤᱠᱤᱧ ᱵᱟᱲᱟᱭ ᱜᱮᱭᱟ ᱾
ᱢᱟᱱᱮ ᱪᱤᱠᱤ ᱛᱮᱫᱚ ᱯᱟᱲᱦᱟᱣ ᱫᱚ ᱵᱟᱝ ᱦᱩᱭ ᱟᱠᱟᱱᱟ, ᱛᱚᱵᱮ ᱪᱤᱠᱤ ᱫᱚ ᱚᱞ ᱦᱩᱧ ᱵᱟᱲᱟᱭᱟ ᱨᱚᱲ ᱦᱩᱧ ᱵᱟᱲᱟᱭᱟ ᱾
ᱤᱧ ᱫᱚ ᱪᱤᱠᱤ ᱛᱮᱜᱤᱧ ᱯᱟᱲᱦᱟᱣ ᱟᱠᱟᱱᱟ ᱾ ᱚᱞ ᱦᱩᱧ ᱵᱟᱰᱟᱭᱟ ᱯᱟᱲᱦᱟᱣ ᱦᱩᱧ ᱵᱟᱰᱟᱭ ᱜᱮᱭᱟ ᱾
ᱟᱪᱪᱷᱟ ᱱᱚᱜᱼᱚᱭ ᱱᱚᱣᱟ ᱟᱹᱛᱩ ᱠᱚᱨᱮ ᱱᱚᱝᱠᱟᱼᱼ ᱡᱟᱦᱟᱸ ᱞᱮᱠᱟ ᱞᱟᱹᱭ ᱟᱠᱚᱣᱟ ᱱᱚᱝᱠᱟ ᱯᱮ ᱞᱟᱹᱭ ᱟᱠᱚᱣᱟᱯᱮ ᱥᱮ ᱵᱟᱝᱟ? ᱜᱤᱫᱽᱨᱟᱹ ᱠᱚ ᱪᱮᱫᱼᱼ
ᱦᱮᱸ ᱦᱮᱸ, ᱦᱮᱸ ᱪᱮᱫ ᱠᱚᱜᱮᱭᱟᱞᱮ ᱾ ᱟᱫᱚ ᱫᱚ ᱥᱚᱢᱚᱭ, ᱥᱚᱢᱚᱭ ᱠᱚ ᱵᱟᱝ ᱦᱩᱭᱩᱜᱼᱟ ᱥᱮ ᱾ ᱟᱫᱚᱼᱼ ᱚᱸᱰᱮ ᱠᱷᱚᱱᱟᱜ ᱜᱮ ᱥᱚᱢᱚᱭ ᱩᱰᱩᱠ ᱠᱟᱛᱮᱜ, ᱞᱟᱹᱭ ᱫᱚ ᱞᱟᱹᱭ ᱵᱟᱲᱟ ᱠᱚᱜᱮᱭᱟᱞᱮ ᱡᱮᱼᱼ ᱡᱟᱱᱟᱢ ᱟᱲᱟᱝᱛᱮ ᱯᱟᱲᱦᱟᱣᱼᱼ ᱟᱨ ᱡᱟᱱᱟᱢ ᱢᱟᱲᱟᱝᱛᱮ ᱯᱟᱲᱦᱟᱣ, ᱯᱟᱲᱦᱟᱣ ᱵᱷᱟᱜᱤᱭᱟ ᱾ ᱢᱮᱱᱛᱮ, ᱡᱮᱦᱮᱛᱩ ᱡᱮᱦᱮᱛᱩ ᱡᱟ ᱤᱭᱟᱹᱼᱼ
ᱟᱪᱪᱷᱟ ᱤᱭᱟᱹ ᱪᱤᱠᱤ ᱨᱮᱱᱟᱜ ᱮᱦᱚᱵ ᱪᱮᱫ ᱞᱮᱠᱟ ᱯᱮ ᱞᱟᱹᱭ ᱥᱮᱬᱟ ᱟᱠᱚᱣᱟ, ᱚᱱᱟ ᱠᱚᱫᱚ ᱪᱮᱫ ᱞᱮᱠᱟ ᱦᱟᱠᱟᱱᱟ?
ᱚᱱᱟ ᱠᱚᱫᱚ, ᱚᱱᱟ ᱠᱚᱫᱚ ᱯᱨᱚᱛᱷᱚᱢ ᱨᱮ ᱚᱱᱟ ᱚ ᱚᱛ ᱠᱚᱜᱮᱢ ᱞᱟᱹᱭ ᱟᱠᱚᱣᱟ ᱾ ᱚᱱᱟ ᱠᱚ, ᱚᱱᱟ ᱠᱚ ᱡᱩᱫᱤᱼᱼ ᱚᱱᱟ ᱠᱚ ᱡᱩᱫᱤ ᱦᱩᱭᱮᱱ ᱛᱟᱠᱚᱣᱟ ᱛᱟᱨᱯᱚᱨᱮ ᱮᱸ ᱜᱟᱵᱟᱱ ᱡᱮᱼᱼ ᱛᱚ ᱛᱟ ᱚᱱᱠᱟ, ᱱᱚᱝᱠᱟᱢ ᱯᱟᱲᱦᱟᱣ ᱤᱫᱤ ᱠᱚᱣᱟ ᱾
ᱦᱩᱸ, ᱜᱟᱵᱟᱱ ᱠᱚᱦᱚᱸ ᱞᱟᱹᱭ ᱞᱟᱹᱠᱛᱤ ᱠᱟᱱᱟ ᱾
ᱦᱚᱸ, ᱦᱮᱸ ᱵᱟᱝᱟᱱ ᱠᱚ ᱞᱟᱹᱭ ᱞᱟᱹᱠᱛᱤ ᱠᱟᱱᱟ ᱾ ᱱᱚᱣᱟ ᱢᱟ ᱟᱠᱟᱨ ᱩᱠᱟᱨ ᱢᱟ ᱵᱟᱹᱱᱩᱜᱼᱟ ᱾
ᱦᱚᱸ ᱚᱱᱟᱨᱮ ᱢᱚᱸᱡᱽ ᱢᱚᱸᱡᱽ ᱵᱳᱭ ᱠᱚᱨᱮ ᱠᱟᱹᱦᱱᱤ ᱠᱚᱦᱚᱸ ᱢᱮᱱᱟᱜᱼᱟ ᱚᱱᱟ ᱠᱚᱦᱚᱸ ᱞᱟᱹᱭ ᱞᱟᱹᱠᱛᱤ ᱠᱟᱱᱟ᱾
ᱦᱮᱸ᱾
ᱟᱨ ᱵᱟ ᱵᱟᱯᱮ ᱞᱟᱹᱭ ᱦᱚᱪᱚᱭᱮᱫ ᱠᱚᱣᱟ ᱟᱵᱚ ᱥᱟᱱᱛᱟᱲ ᱛᱮ ᱪᱮᱫ ᱚᱠᱟ ᱫᱚ ᱪᱮᱫ ᱠᱚᱠᱚ ᱢᱮᱛᱟᱜᱼᱟ, ᱪᱮᱫ ᱞᱮᱠᱟ ᱵᱟᱝ ᱞᱮᱠᱟ ᱱᱚᱣᱟ ᱞᱮᱠᱟᱱᱟᱜ ᱥᱮ ᱟᱵᱚᱣᱟᱜ ᱚᱱᱟ ᱯᱩᱥᱴᱟᱹᱣ ᱩᱪᱪᱟᱨᱚᱱ ᱪᱮᱫ ᱞᱮᱠᱟ ᱦᱩᱭᱩᱜᱼᱟ, ᱯᱩᱥᱴᱟᱹᱣ ᱥᱟᱺᱦᱤᱡ ᱪᱮᱫ ᱞᱮᱠᱟ ᱢᱮᱱ ᱦᱩᱭᱩᱜᱼᱟ ᱱᱚᱣᱟ ᱠᱚᱯᱮ ᱞᱟᱹᱭ ᱟᱠᱚᱣᱟ ᱥᱮ ᱵᱟᱝᱟ?
ᱦᱮᱸ ᱟᱨ ᱪᱤᱠᱤ ᱛᱮᱢ ᱯᱟᱲᱦᱟᱣ ᱞᱮᱱᱠᱷᱟᱱ ᱡᱷᱚᱛᱚ ᱠᱤᱪᱷᱩ ᱜᱮᱢ ᱵᱩᱡ ᱧᱟᱢᱟ ᱯᱩᱥᱴᱟᱹ ᱯᱩᱥᱴᱤ ᱮᱸ ᱮᱢ ᱵᱩᱡ ᱧᱟᱢᱟ ᱡᱮᱢᱚᱱ ᱵᱟᱝᱜᱞᱟ ᱛᱮ ᱠᱟᱛᱷᱟ ᱠᱚ ᱵᱟᱢ ᱵᱩᱡ ᱫᱟᱲᱮᱭᱟᱜᱼᱟ, ᱟᱨ ᱱᱚᱣᱟ ᱛᱮᱢ ᱯᱟᱲᱦᱟᱣ ᱞᱮᱱᱠᱷᱟᱱ ᱡᱚᱛᱚ ᱠᱤᱪᱷᱩᱢ ᱫᱟᱲᱮᱭᱟᱜᱼᱟ᱾
ᱦᱩᱸ᱾ ᱚᱱᱮ ᱪᱤᱠᱤ ᱛᱮᱫᱚ ᱯᱩᱥᱴᱟᱹᱣ ᱩᱪᱪᱟᱨᱚᱱᱚᱜᱼᱟ ᱯᱩᱥᱴᱟᱹᱣ ᱞᱟᱹᱭᱚᱜᱚᱜᱼᱟ, ᱟᱨ ᱮᱴᱟᱜ ᱪᱤᱠᱤ ᱛᱮᱫᱚ ᱟᱵᱚ ᱚᱞ ᱪᱤᱠᱤ ᱛᱮᱚᱫ ᱚᱞᱪᱤᱠᱤ ᱛᱮᱫᱚ ᱯᱩᱥᱴᱟᱹᱜᱣᱼᱟ ᱟᱨ ᱮᱴᱟᱜ ᱪᱤᱠᱤᱛᱮ ᱪᱷᱟᱹᱛᱤᱠ ᱠᱚᱣᱟᱜ ᱪᱤᱠᱤᱛᱮ ᱩᱱᱠᱩ ᱠᱚᱣᱟᱜ ᱛᱮ ᱡᱩᱫᱤ ᱞᱟᱹᱭᱟᱹᱜᱚᱜᱼᱟ ᱮᱸᱰᱮᱠᱷᱟᱱ ᱫᱚ ᱯᱩᱥᱴᱟᱹᱣ ᱥᱟᱦᱤᱫ ᱞᱟᱹᱭ ᱫᱚ ᱦᱟᱸᱜ ᱵᱟᱭ ᱦᱩᱭᱩᱜᱼᱟ᱾
ᱟᱨ ᱚᱞ ᱨᱮᱦᱚ ᱯᱩᱥᱴᱟᱹᱣ ᱵᱟᱭ ᱦᱩᱭᱩᱜᱼᱟ ᱱᱚᱣᱟ ᱠᱚᱦᱚᱸ ᱡᱩᱛ ᱥᱟᱺᱦᱤᱡ ᱟᱵᱚᱣᱟᱜ ᱠᱷᱟᱱ ᱚᱱᱟ ᱯᱩᱥᱴᱟᱹᱣ ᱥᱟᱺᱦᱤᱡ ᱞᱟᱹᱭ ᱛᱮᱦᱚᱸ ᱡᱩᱛ ᱧᱚᱜ ᱵᱩᱡᱷᱟᱹᱜᱼᱟ᱾
ᱦᱮᱸ᱾
ᱛᱟᱦᱞᱮ ᱚᱱᱟ ᱠᱚᱦᱚᱸ ᱯᱮ ᱞᱟᱹᱭ ᱠᱚ ᱜᱮᱭᱟ ᱵᱟᱝ ᱥᱮ?
ᱦᱮᱸ᱾
ᱟᱪᱪᱷᱟ ᱟᱯᱮ ᱚᱱᱟ ᱠᱚᱨᱮ ᱫᱚ ᱧᱤᱫᱟᱹ ᱞᱮᱱᱠᱷᱟᱱ ᱛᱤᱱᱟᱹᱜ ᱚᱠᱛᱚ ᱠᱚ ᱡᱟᱹᱯᱤᱫ ᱜᱮᱭᱟ, ᱪᱮᱫᱮᱠᱟ ᱛᱤᱱᱟᱹᱜ ᱜᱟᱱ
ᱟᱞᱮ ᱥᱮᱫ ᱫᱚ ᱡᱟᱠᱮ ᱡᱮᱢᱚᱱ ᱠᱚ ᱡᱟᱹᱯᱤᱫ ᱜᱮᱭᱟ ᱠᱚ ᱚᱫᱮᱠ ᱚᱫᱷᱮᱠ ᱦᱚᱲ ᱫᱚ ᱟ ᱱᱚ ᱵᱟᱡᱟᱣ ᱠᱚ ᱡᱟᱹᱯᱤᱫ ᱜᱮᱭᱟ, ᱟᱨ ᱵᱟᱝᱠᱷᱟᱱ ᱫᱚ ᱮᱜᱟᱨᱚ ᱵᱟᱡᱟ᱾
ᱦᱩ ᱟᱞᱮ ᱱᱚᱛᱮ ᱫᱚ ᱠᱟᱹᱢᱤ ᱞᱟᱸᱜᱟ ᱠᱚᱜᱼᱟ ᱠᱚ ᱛᱚ,
ᱦᱮᱸ
ᱮᱠᱷᱚᱱ ᱠᱚ ᱦᱮᱡ ᱠᱚᱜᱼᱟ, ᱟᱫᱚᱢ ᱠᱚᱫᱚ ᱞᱚᱜᱚᱱ ᱠᱚ ᱤᱥᱤᱱ ᱵᱟᱥᱟᱝ ᱛᱮ, ᱞᱚᱜᱚᱱ ᱠᱚ ᱡᱟᱹᱯᱤᱫ ᱜᱮᱭᱟ᱾ ᱟᱜ ᱟᱫᱚᱢ ᱠᱚᱫᱚ ᱡᱟᱦᱟᱸᱭ ᱠᱚᱲᱟ ᱨᱮ ᱜᱤᱫᱽᱨᱟᱹ ᱠᱚ ᱢᱮᱱᱟᱜ ᱠᱚᱣᱟ ᱱᱩᱠᱩ ᱠᱚ ᱚᱲᱟᱜ ᱨᱮᱫᱚ ᱢᱟᱱᱮ ᱤᱥᱤᱱ ᱠᱚ ᱞᱚᱜᱚᱱ ᱠᱚ ᱥᱟᱹᱛ ᱠᱚᱜ ᱨᱮᱦᱚᱸ ᱠᱟᱹᱢᱤ ᱞᱟᱝᱜᱟᱣ ᱠᱚᱜ ᱨᱮᱦᱚᱸ ᱠᱚ ᱮᱱᱛᱮ ᱨᱮᱦᱚᱸ ᱜᱤᱫᱽᱨᱟᱹ ᱠᱚ ᱩᱭᱦᱟᱹᱨ ᱛᱮ ᱩᱱᱠᱩ ᱠᱚᱣᱟᱜ ᱯᱟᱲᱦᱟᱣ ᱞᱟᱹᱭ ᱛᱟᱹᱭ ᱛᱮ, ᱢᱟᱱᱮ ᱠᱚ ᱵᱤᱞᱚᱢ ᱧᱚᱜ ᱜᱮᱭᱟ᱾ ᱦᱮᱸ ᱱᱚᱝᱠᱟ᱾ ᱛᱟᱦᱞᱮ ᱟᱯᱮ ᱚᱱᱟ ᱠᱚᱨᱮ ᱫᱚ ᱪᱮᱫ ᱞᱮᱠᱟ? ᱮᱸᱱ ᱮᱸ ᱨᱟᱹᱥᱠᱟᱹ ᱧᱚᱜ ᱠᱚ ᱠᱚ ᱡᱟᱹᱯᱤᱫᱟ ᱥᱮ ᱵᱚᱛᱚᱨ ᱥᱟᱛᱞᱟᱜ ᱠᱚ ᱡᱟᱹ ᱯᱤᱫᱟ?
ᱟᱞᱮ ᱥᱮᱫ ᱫᱚ ᱵᱤᱨ ᱫᱚᱢᱮ ᱢᱮᱱᱟᱜᱼᱟ ᱥᱮ, ᱵᱤᱨ ᱢᱮᱱᱟᱜᱼᱟ ᱟᱨ ᱦᱟᱹᱛᱤ ᱠᱚᱦᱚᱸ ᱠᱚ ᱦᱤᱡᱩᱜ ᱜᱮᱭᱟ ᱠᱚ ᱟᱫᱚ ᱚᱲᱟᱜ ᱠᱚᱨᱮ ᱫᱚ, ᱡᱩᱫᱤ, ᱜᱷᱮᱨᱟ ᱚᱲᱟᱜ ᱛᱟᱦᱮᱱᱟ, ᱛᱟᱦᱞᱮ ᱠᱷᱟᱱ ᱫᱚ ᱟᱸᱻ, ᱵᱷᱟᱜᱮ ᱛᱮᱜᱮᱢ, ᱡᱟᱹᱯᱤᱫᱟ ᱟᱨ, ᱡᱩᱫᱤ, ᱜᱷᱮᱲᱟ ᱠᱚ, ᱵᱟᱝ ᱛᱟᱦᱮᱱᱟ ᱛᱟᱞᱦᱮ ᱠᱷᱟᱱ ᱫᱚ, ᱟᱫᱚ ᱵᱚᱛᱚᱨ ᱜᱮ, ᱵᱩᱡᱩᱜᱼᱟ, ᱵᱤᱨ ᱥᱩᱨ-ᱥᱮ,
ᱟᱪᱷᱟ, ᱟᱯᱮ ᱫᱚ, ᱵᱤᱨ ᱥᱚᱨ ᱜᱮᱛᱟ ᱯᱮᱭᱟ, ᱮᱸᱰᱮᱠᱷᱟᱱ, ᱵᱤᱨ ᱥᱩᱨ ᱜᱮ, ᱠᱷᱟᱱ ᱟᱹᱛᱩ ᱠᱚᱫᱚ, ᱪᱮᱫ ᱞᱮᱠᱟ ᱛᱟᱯᱮ, ᱚᱲᱟᱜ ᱠᱚᱫᱚ, ᱟᱹᱛᱩ ᱫᱤᱥᱚᱢ ᱠᱚᱫᱚ, ᱢᱤᱫ ᱛᱷᱟᱨᱮ ᱛᱷᱟᱨ ᱜᱮ, ᱦᱮᱱᱟᱜ ᱟᱠᱟᱫᱟ? ᱥᱮ, ᱦᱟᱸᱰᱮ, ᱱᱟᱰᱮ, ᱡᱟᱛᱟᱨ ᱠᱟᱛᱟᱨ ᱢᱮᱱᱟᱜ, ᱟᱠᱟᱫᱟ ᱾
ᱵᱟᱝᱟ, ᱚᱝᱠᱟ ᱫᱚ ᱵᱟᱝ, ᱡᱮ, ᱢᱤᱫ ᱨᱟᱥᱛᱟ ᱢᱟᱱᱮ ᱦᱚᱨ, ᱥᱩᱨ ᱥᱩᱯᱩᱨ ᱠᱚᱨᱮ ᱫᱚ, ᱦᱚᱨ ᱥᱩᱫᱷᱟᱨᱮ ᱠᱚᱨᱮ ᱫᱚ, ᱚᱲᱟᱜ ᱫᱚ ᱵᱟᱱᱩᱜᱼᱟ, ᱦᱟᱸᱰᱮ ᱱᱟᱰᱮ ᱩᱸᱩᱸ, ᱵᱟᱢ ᱵᱩᱡᱟ, ᱡᱮ ᱱᱚᱣᱟ, ᱚᱲᱟᱜ ᱠᱟᱱᱟ, ᱥᱮ, ᱵᱤᱨ ᱠᱟᱱᱟ ᱾ ᱚᱱᱮ ᱚᱱᱠᱟ, ᱜᱟᱡᱟᱲ ᱥᱩᱨ ᱥᱩᱨ ᱨᱮ, ᱚᱲᱟᱜ ᱛᱟᱦᱮᱱᱟ, ᱱᱚᱸᱰᱮ ᱚᱲᱟᱜ ᱵᱟᱨᱭᱟ ᱠᱷᱟᱱ, ᱫᱚ ᱜᱟᱡᱟᱲ ᱢᱮᱱᱟᱜᱼᱟ, ᱜᱟᱡᱟᱲ ᱯᱚᱨᱮ, ᱟᱨᱦᱚᱸ ᱚᱲᱟᱜ ᱢᱮᱱᱟᱜᱼᱟ, ᱚᱱᱮ ᱚᱱᱠᱟ
ᱞᱟᱯᱮ, ᱥᱩᱢᱟ. ᱭ ᱫᱚ, ᱠᱩᱞᱦᱤ ᱠᱚᱫᱚ, ᱵᱟᱱᱩᱜ ᱛᱟᱯᱮᱭᱟ?
ᱦᱮᱸᱻ, ᱠᱩᱞᱦᱤ ᱫᱚ ᱢᱮᱱᱟᱜᱼᱟ, ᱠᱩᱞᱦᱤ ᱢᱮᱱᱟᱜᱼᱟ, ᱠᱩᱞᱦᱤᱻ ᱢᱮᱱᱟᱜᱼᱟ, ᱚᱱᱟ ᱥᱳᱨ ᱥᱳᱨ ᱠᱚᱨᱮ ᱫᱚ, ᱚᱲᱟᱜ ᱫᱚ, ᱵᱟᱹᱱᱩᱜᱼᱟ ᱾ ᱢᱮᱱᱟᱜᱼᱟ, ᱢᱤᱫ ᱵᱟᱨ ᱢᱮᱱᱟᱜᱼᱟ, ᱡᱷᱚᱛᱚ ᱦᱚᱲᱟᱜ, ᱡᱟᱭᱜᱟ ᱠᱚ
ᱠᱩᱞᱦᱤ ᱠᱷᱚᱱᱟᱜ, ᱵᱚᱞᱚᱱ ᱦᱩᱭᱩᱜᱼᱟ?
ᱦᱮᱸᱻ, ᱠᱩᱞᱦᱤ ᱠᱷᱚᱱᱟᱜ, ᱵᱨᱚᱱ ᱦᱩᱭᱩᱜᱼᱟ ᱾ ᱟᱫᱚ, ᱡᱷᱚᱛᱚ ᱦᱚᱲᱟᱜ ᱡᱟᱭᱜᱟ ᱫᱚ, ᱚᱲᱟᱜ ᱤᱭᱟᱹ, ᱠᱩᱞᱦᱤ ᱥᱳᱨ ᱨᱮᱫᱚ, ᱵᱟᱹᱱᱩᱜ ᱟᱥᱮ ᱚᱱᱟ ᱠᱷᱟᱹᱛᱤᱨ, ᱚᱱᱠᱟ ᱚᱲᱟᱜ, ᱦᱮᱸᱻ, ᱦᱟᱯᱲᱟᱢ ᱠᱚ, ᱞᱟᱦᱟᱛᱮ, ᱱᱚᱝᱠᱟ ᱜᱮ, ᱚᱲᱟᱜ ᱦᱚᱴᱚ ᱟᱠᱟᱫᱟ, ᱟᱫᱚ ᱱᱤᱛᱚᱜ ᱫᱚ, ᱪᱤᱠᱟᱹᱛᱮᱢ ᱤᱭᱟᱹᱭᱟ ᱠᱮᱪ ᱫᱟᱲᱮᱭᱟᱢ ᱾
ᱛᱟᱦᱞᱮ, ᱱᱚᱝᱠᱟ ᱨᱮᱫᱚ, ᱵᱚᱛᱚᱨ ᱠᱚᱯᱮ ᱵᱩᱡᱷᱟᱹᱣᱟ, ᱡᱮ, ᱠᱩᱲᱵᱩ ᱠᱚ, ᱦᱮᱡ ᱞᱮᱱᱠᱷᱟᱱ ᱦᱮᱸᱥᱮ, ᱟᱛᱳ ᱨᱮ, ᱚᱱᱠᱟᱱ ᱡᱟᱦᱟᱸᱱᱟᱜ ᱦᱩᱭ ᱞᱮᱱᱠᱷᱟᱱ, ᱥᱮ, ᱦᱟᱹᱛᱤ ᱠᱚᱠᱚ ᱦᱮᱡ ᱞᱮᱱᱠᱷᱟᱱ, ᱡᱤᱭᱟᱹᱞᱤ ᱠᱚᱠᱚ, ᱦᱮᱡ ᱞᱮᱱᱠᱷᱟᱱ ᱢᱟᱱᱮ, ᱤᱠᱟᱹᱛᱮᱯᱮ, ᱫᱩᱜ ᱫᱟᱨᱟᱢᱚᱜᱼᱟ, ᱪᱤᱠᱟᱹᱛᱮᱯᱮ, ᱦᱚᱦᱚ ᱡᱚᱱᱟᱜᱼᱟ, ᱟᱨ ᱢᱤᱫ ᱦᱚᱲᱟᱜ ᱦᱚᱦᱚ, ᱪᱤᱠᱟᱹ ᱛᱮᱠᱚ ᱟᱸᱡᱚᱢᱟ?
ᱟᱫᱚ, ᱮᱠᱷᱚᱱ ᱢᱟ, ᱮᱠᱷᱚᱱ ᱢᱟ, ᱡᱚᱛᱚ ᱯᱷᱳᱱ ᱡᱩᱜ ᱠᱟᱱᱟ, ᱡᱩᱫᱤ ᱯᱷᱳᱱ, ᱯᱷᱳᱱᱟ ᱠᱚᱣᱟᱢ, ᱛᱟᱦᱚᱞᱮ ᱥᱮᱴᱮᱨ ᱠᱚ, ᱛᱟᱦᱮᱱ ᱜᱮᱭᱟ ᱾ ᱟᱨ, ᱵᱚᱛᱚᱨ ᱫᱚ ᱵᱩᱡᱷᱟᱹᱜ ᱜᱮᱭᱟ, ᱟᱫᱚ, ᱵᱚᱛᱚᱨ ᱠᱟᱛᱮᱢ ᱪᱤᱠᱟᱹᱭᱟ, ᱚᱱᱠᱟ ᱨᱮᱜᱮ, ᱛᱟᱦᱮᱸ ᱞᱟᱜᱟ ᱾
ᱟᱪᱪᱷᱟ ᱾ ᱟᱪᱪᱷᱟ, ᱱᱚᱝᱠᱟᱱ, ᱱᱤᱛᱚᱜ ᱡᱩᱫᱤ, ᱡᱟᱦᱟᱸᱱᱟᱜ ᱦᱚᱴᱟᱛ ᱜᱮ ᱥᱮ, ᱟᱪᱠᱟ ᱜᱮ, ᱡᱟᱦᱟᱸᱱᱟᱜ ᱚᱱᱠᱟ, ᱞᱟᱹᱠᱛᱤ ᱯᱟᱲᱟᱣ ᱮᱱᱟ, ᱱᱩᱭ ᱚᱲᱟᱜ ᱠᱷᱚᱱ, ᱦᱟᱹᱱᱤ ᱚᱲᱟᱜ ᱪᱟᱞᱟᱣ ᱪᱮᱫ ᱞᱮᱠᱟ ᱯᱮ, ᱫᱟᱲ ᱪᱟᱞᱟᱣ ᱫᱟᱲᱮ, ᱟᱯᱮ ᱥᱮ, ᱵᱟᱝ ᱪᱟᱞᱟᱣ ᱜᱟᱱᱚᱜᱼᱟ?
ᱦᱮᱸᱻ, ᱪᱟᱞᱟᱣ ᱫᱚ, ᱜᱟᱱᱚᱜ ᱜᱮᱭᱟ, ᱵᱟᱨ ᱯᱮ ᱦᱚᱲ
ᱵᱤᱨ, ᱵᱤᱨ ᱜᱮ ᱛᱟᱯᱮᱭᱟ, ᱟᱞᱦᱮ ᱚᱠᱚᱭ ᱜᱚᱲᱚ ᱜᱚᱯᱲᱚ?
ᱵᱤᱨ ᱜᱮ ᱨᱮᱦᱚᱸ, ᱟᱞᱮ ᱫᱚ, ᱛᱟᱦᱮᱸ ᱯᱟᱹᱨᱠᱟᱹᱣ ᱟᱠᱟᱱᱟᱞᱮ, ᱵᱤᱨ ᱫᱷᱟᱨᱮ ᱨᱮ, ᱵᱚᱛᱚᱨ ᱫᱚ, ᱩᱱᱟᱹᱜ ᱫᱚ ᱵᱟᱝᱞᱮ, ᱵᱩᱡᱷᱟᱹᱣᱟ ᱾ ᱡᱚᱠᱷᱚᱱ, ᱦᱟᱹᱛᱤ ᱠᱚᱜᱮ ᱠᱚ, ᱦᱤᱡᱤᱜᱼᱟ, ᱛᱚᱠᱷᱚᱱ ᱜᱮ, ᱵᱚᱛᱚᱨᱮ ᱵᱩᱡᱷᱟᱹᱜᱼᱟ, ᱟᱨ ᱵᱟᱝᱠᱷᱟᱱ ᱫᱚ ᱵᱟᱝ ᱾ ᱟᱫᱚ, ᱩᱱᱠᱩ ᱫᱚ, ᱦᱤᱡᱩᱜ ᱟᱠᱚ, ᱡᱚᱠᱷᱚᱱ, ᱦᱳᱲᱩ ᱠᱚ, ᱵᱤᱞᱤᱜᱼᱟ, ᱾ ᱛᱚᱠᱷᱚᱱ, ᱵᱤᱥᱤ ᱠᱟᱭ ᱛᱮᱠᱚ ᱦᱤᱡᱩᱜᱼᱟ, ᱟᱨ ᱱᱮᱛᱟᱨ ᱫᱚ, ᱠᱷᱩᱵ ᱠᱚᱢ ᱜᱮᱠᱚ, ᱦᱤᱡᱩᱜᱼᱟ ᱾ ᱦᱤᱡᱩᱜᱼᱟ, ᱦᱤᱡᱩᱜ ᱨᱮᱦᱚᱸ ᱠᱚ, ᱩᱱᱟᱹᱜ ᱴᱟᱜ ᱫᱚ, ᱵᱟᱝ ᱜᱮ ᱾
ᱟᱪᱪᱷᱟ, ᱱᱚᱝᱠᱟ ᱪᱮᱫ ᱞᱮᱠᱟ? ᱟᱯᱮ, ᱟᱯᱮᱭᱟᱜ ᱟᱻ ᱟᱱᱟᱴ ᱠᱚ, ᱵᱟᱝ ᱦᱩᱭ ᱵᱟᱲᱟᱜᱼᱟ ᱾ ᱡᱟᱦᱟᱸᱱᱟᱜ, ᱚᱥᱩᱵᱤᱫᱷᱟ, ᱚᱱᱠᱟᱱᱟᱜ, ᱦᱩᱭ ᱞᱮᱱᱠᱷᱟᱱ ᱨᱩᱣᱟᱹ ᱦᱟᱹᱥᱩ ᱨᱮ, ᱦᱚᱨ ᱵᱤᱨ ᱨᱮ, ᱡᱟᱦᱟᱸᱭ ᱠᱚ, ᱜᱚᱲᱚ ᱜᱚᱯᱚᱲᱚᱜᱼᱟᱥᱮ, ᱵᱟᱝ? ᱥᱮ, ᱦᱚᱦᱚ ᱛᱚᱨᱟ ᱠᱚ, ᱦᱤᱡᱩᱜ ᱟ ᱥᱮ, ᱵᱟᱝ, ᱱᱚᱝᱠᱟ ᱱᱟᱜ?
ᱦᱮᱸᱻ ᱦᱮᱸᱻ, ᱦᱮᱸ ᱦᱤᱡᱩᱜ ᱜᱮᱭᱟ ᱠᱚ ᱾ ᱦᱤᱡᱩᱜ ᱜᱮᱭᱟ ᱠᱚ, ᱦᱚ ᱼ ᱛᱤᱨᱜᱮᱢ ᱢᱮᱛᱟ ᱠᱚᱣᱟ, ᱧᱤᱫᱟᱹ ᱠᱷᱟᱱ ᱧᱤᱫᱟᱹ, ᱧᱩᱛ ᱠᱷᱟᱱ ᱧᱩᱛ ᱟᱻ ᱯᱷᱳᱱ ᱞᱮᱠᱷᱟᱱᱮᱢ ᱟᱨ ᱵᱟᱝᱠᱷᱟᱱ ᱫᱚ ᱚᱲᱟᱜ ᱛᱮ ᱦᱚᱦᱚᱢ ᱪᱟᱞᱟᱣ ᱞᱮᱱᱠᱷᱟᱱᱜᱤ ᱦᱤᱡᱩᱜᱼᱟᱠᱚ᱾
ᱱᱚᱝᱠᱟ ᱴᱚᱞᱟ ᱯᱟᱲᱟ ᱠᱚᱨᱮ ᱚᱱᱠᱟ ᱴᱚᱞᱟ ᱯᱟᱲᱟ ᱠᱚᱨᱮ ᱧᱮᱞᱚᱜᱚᱜᱼᱟ ᱥᱮ ᱵᱟᱝ ᱟᱯᱮ ᱟᱹᱛᱩᱳ ᱢᱚᱛᱮ ᱫᱚ ᱵᱟᱝ ᱢᱟᱱᱮ ᱟᱭᱢᱟ ᱚᱱᱟ ᱠᱚᱨᱮ ᱡᱟᱦᱟᱸ ᱛᱤᱱᱟᱹᱜ ᱟᱹᱛᱩ ᱠᱚ ᱢᱮᱱᱟᱜ ᱟᱠᱟᱫᱟ ᱚᱱᱟ ᱠᱚᱨᱮ ᱱᱟᱜ ᱦᱚᱸ ᱪᱮᱫ ᱞᱮᱠᱟ ᱧᱮᱞᱚᱜᱼᱟ ᱨᱟᱹᱭ-ᱨᱟᱹᱛ ᱠᱚ ᱱᱚᱝᱠᱟ ᱜᱚᱲᱚ ᱜᱚᱯᱚᱲᱚ ᱠᱚ ᱢᱮᱱᱟᱜ ᱟᱠᱟᱫ ᱥᱮ ᱵᱟᱹᱱᱩᱜ ᱠᱟᱜᱼᱟ?
ᱜᱚᱲᱚ ᱜᱚᱯᱲᱚ ᱫᱚ ᱡᱷᱚᱛᱚ ᱟᱛᱳ ᱨᱮᱫᱚ ᱚᱱᱠᱟ ᱥᱚᱢᱟᱱ ᱫᱚ ᱵᱟᱝ ᱡᱮ ᱚᱫᱷᱮᱠ ᱟᱛᱳ ᱨᱮᱫᱚ ᱡᱮ ᱨᱩᱣᱟᱹᱜ ᱠᱟᱱᱟᱭ ᱦᱟᱹᱥᱩᱜ ᱠᱟᱱᱟᱭ ᱞᱟᱹᱭ ᱟᱠᱚ ᱡᱮ ᱦᱮᱸ ᱨᱩᱣᱟᱹᱜ ᱠᱟᱱᱟᱭ ᱦᱟᱹᱥᱩᱜ ᱠᱟᱱᱟᱭ ᱛᱟᱦᱮᱸ ᱦᱚᱪᱚᱟᱭ ᱢᱮ ᱾ ᱮᱸ ᱜᱚᱲᱚ ᱜᱚᱯᱚᱲᱚ ᱦᱚᱸ ᱵᱟᱝᱠᱚ ᱜᱚᱲᱚ ᱜᱚᱯᱚᱲᱚᱜᱼᱟ ᱾ ᱚᱫᱮᱠ ᱟᱛᱳ ᱨᱮᱫᱚ ᱾
ᱟᱪᱪᱷᱟ ᱱᱚᱝᱠᱟ ᱟᱵᱚᱣᱟᱜ ᱱᱚᱝᱠᱟ ᱟᱵᱚᱣᱟᱜ ᱜᱚᱲᱚ ᱜᱚᱯᱚᱲᱚ ᱞᱟᱹᱠᱛᱤ ᱠᱟᱱᱟ ᱥᱮ ᱵᱟᱝ ᱠᱟᱱᱟ?
ᱦᱮᱸ ᱱᱚᱣᱟ ᱫᱚ ᱜᱚᱲᱚ ᱜᱚᱯᱚᱲᱚ ᱫᱚ ᱞᱟᱹᱠᱛᱤ ᱠᱟᱱ ᱜᱮᱭᱟ ᱟᱡ ᱟᱢ ᱡᱚᱠ ᱡᱚᱠᱷᱚᱱᱮᱢ ᱨᱩᱣᱟᱹᱜᱼᱟ ᱟᱡ ᱮᱢ ᱜᱚᱲᱚ ᱦᱚᱪᱚᱭᱮᱭᱟ ᱟᱡ ᱡᱚᱠᱷᱚᱱ ᱠᱚ ᱨᱩᱣᱟᱹᱜᱼᱟ ᱱᱤᱡᱮ ᱡᱩᱫᱤᱢ ᱨᱩᱣᱟᱹᱜᱼᱟ ᱟᱡ ᱮᱢ ᱜᱚᱲᱚ ᱦᱚᱪᱚᱭ ᱮᱭᱟ ᱚᱱᱠᱟ ᱜᱮ
ᱟᱨ ᱡᱩᱫᱤ ᱵᱟᱢ ᱜᱚᱲᱚ ᱜᱚᱯᱚᱲᱚ ᱵᱟᱢ ᱛᱟᱦᱮᱱᱟ ᱟᱢ ᱥᱳᱢᱚᱭ ᱦᱚᱸ ᱟᱡ ᱵᱟᱭ ᱜᱚᱲᱚ ᱟᱢᱟ ᱾
ᱟᱪᱪᱷᱟ, ᱠᱟᱹᱢᱤ ᱤᱫᱤ ᱵᱟᱲᱟ ᱠᱟᱛᱮᱫ ᱦᱚᱸ ᱢᱟᱱᱮ ᱯᱟᱹᱦᱤᱞ ᱫᱚᱠᱚ ᱠᱟᱹᱢᱤ ᱠᱟᱱ ᱛᱟᱦᱮᱸᱫ ᱜᱚᱲᱚ ᱜᱚᱯᱚᱲᱚ ᱱᱚᱝᱠᱟ ᱦᱚᱸᱠᱚ ᱠᱟᱹᱢᱤ ᱜᱮᱭᱟ ᱚᱠᱚᱭ ᱫᱚ ᱠᱩᱲᱟᱹᱭ ᱟᱛᱮ ᱦᱚᱸᱠᱚ ᱠᱟᱹᱢᱤ ᱜᱮᱭᱟ᱾ ᱛᱟᱦᱚᱞᱮ ᱱᱚᱝᱠᱟ ᱠᱚ ᱟᱯᱮ ᱚᱱᱛᱮ ᱪᱮᱫ ᱞᱮᱠᱟ ᱧᱮᱞᱚᱜᱚᱜᱼᱟ? ᱦᱳᱭᱛᱳ ᱱᱮᱛᱟᱨ ᱫᱚ ᱟᱵᱚ ᱫᱚ ᱦᱩᱲᱩ ᱦᱩᱲᱩ ᱱᱮᱛᱟᱨ ᱫᱚ ᱦᱩᱲᱩ ᱨᱚᱦᱚᱭ ᱫᱤᱱ ᱛᱚ, ᱟᱫᱚ ᱦᱩᱲᱩ ᱨᱚᱦᱚᱭ ᱫᱤᱱ ᱪᱮᱫ ᱞᱮᱠᱟ ᱠᱩᱲᱟᱹᱭ ᱟᱛᱮ ᱠᱚ ᱜᱚᱲᱚᱼᱟ ᱥᱮ ᱟᱢᱤᱧ ᱜᱚᱲᱚᱭᱟᱢ ᱠᱟᱱᱟ ᱟᱨ ᱤᱧ ᱦᱚᱢ ᱜᱚᱲᱚᱤᱧᱟᱹ ᱱᱚᱝᱠᱟ ᱯᱮ ᱠᱟᱹᱢᱤ ᱡᱚᱝᱟᱜᱼᱟ ᱾
ᱱᱮᱛᱟᱨ ᱫᱚ ᱠᱩᱲᱟᱹᱭ ᱟᱛᱮᱫ ᱫᱚ ᱵᱟᱝ ᱠᱚ ᱜᱚᱲᱚ ᱜᱚᱯᱚᱲᱚᱜ ᱠᱟᱱᱟ ᱯᱚᱭᱥᱟ ᱟᱛᱮᱫ ᱜᱮ ᱾ ᱟᱨ ᱵᱟᱝᱠᱷᱟᱱ ᱫᱚ ᱮ ᱞᱟᱹᱭᱟ ᱠᱚ ᱡᱮ ᱪᱚ ᱛᱮᱦᱮᱧ ᱫᱚ ᱟᱯᱮᱭᱟᱜ ᱵᱚ ᱨᱚᱦᱚᱭᱟ ᱾ ᱟᱨ ᱵᱟᱨᱥᱤᱧ ᱵᱚ ᱨᱚᱦᱚᱭᱟ ᱟᱯᱮᱭᱟ ᱛᱟᱨᱯᱚᱨᱮ ᱟᱞᱮᱭᱟᱜ ᱵᱚ ᱮᱦᱚᱵᱟ ᱚᱱᱮ ᱚᱱᱠᱟ ᱦᱚᱸ ᱦᱩᱭᱩᱜᱼᱟ ᱾
ᱦᱩᱸ ᱾
ᱟᱨ ᱟᱯᱮ ᱥᱮᱫ ᱫᱚ ᱚᱠᱟ ᱞᱮᱠᱟ?
ᱟᱞᱮ ᱥᱮᱱ ᱫᱚ ᱠᱩᱲᱟᱹᱭ ᱫᱚ ᱱᱟᱦᱟᱸᱜ ᱱᱮᱛᱟᱨ ᱫᱚ ᱮᱢᱟᱠᱚ ᱠᱟᱱᱟ ᱠᱚ ᱠᱩᱲᱟᱹᱭ ᱫᱚ ᱢᱮᱱᱟᱜ ᱟᱠᱟᱫᱟ ᱡᱟᱦᱟᱸ ᱫᱚ ᱜᱩ ᱜᱩᱛᱤ ᱠᱟᱹᱲᱢᱤ ᱠᱚᱠᱚ ᱛᱟᱦᱮᱱᱟ ᱾
ᱩᱱᱠᱩ ᱠᱚᱫᱚ ᱠᱩᱲᱟᱹᱭ ᱜᱮᱠᱚ ᱮᱢᱟ ᱟᱠᱚᱣᱟ ᱾ ᱟᱨ ᱵᱟᱝᱠᱷᱟᱱ ᱫᱚ ᱜᱚᱲ ᱦᱮᱸ ᱜᱩᱛᱤ ᱠᱟᱲᱢᱤ ᱥᱮᱱ ᱢᱮᱱᱟᱜ ᱠᱚᱜᱮᱭᱟ ᱟᱨ ᱚᱱᱠᱟ ᱫᱚ ᱦᱮᱸ ᱠᱟᱹᱢᱤ ᱜᱮᱭᱟ ᱠᱚ ᱠᱟᱹᱢᱤ ᱫᱚ ᱜᱚᱲᱚ ᱜᱚᱯᱚᱲᱚ ᱦᱚᱸᱠᱚ ᱠᱟᱹᱢᱤ ᱜᱮᱭᱟ ᱾ ᱟᱨ ᱱᱮᱛᱟᱨ ᱢᱟ ᱟᱵᱚ ᱢᱟ ᱴᱟᱠᱟ ᱯᱚᱭᱥᱟ ᱜᱮ ᱡᱟᱹᱥᱛᱤ ᱟᱠᱟᱱᱟ ᱾ ᱦᱚᱲ ᱴᱟᱠᱟ ᱯᱚᱭᱥᱟᱹ ᱵᱟᱝᱠᱷᱟᱱ ᱠᱟᱹᱢᱤ ᱠᱚᱨᱮ ᱵᱟᱠᱚ ᱨᱮᱵᱮᱱ ᱠᱟᱱᱟ ᱚᱱᱟᱛᱮ ᱚᱱᱟ ᱦᱚᱸᱠᱚ ᱠᱟᱹᱢᱤ ᱠᱟᱱ ᱜᱮᱭᱟ ᱾
ᱟᱞᱮ ᱱᱚᱛᱮ ᱢᱟ ᱤᱭᱟᱹ ᱠᱟᱹᱨᱢᱤ ᱠᱚ ᱜᱩᱛᱤ ᱠᱚᱫᱚ ᱩᱱᱟᱹᱜ ᱴᱟᱜ ᱫᱚ ᱵᱟᱝ ᱠᱚ ᱧᱮᱞᱚᱜᱚᱜ ᱠᱟᱱᱟ ᱾
ᱟᱪᱪᱷᱟ, ᱚᱱᱠᱟ ᱰᱟᱹᱝᱨᱤ ᱢᱮᱨᱚᱢ ᱠᱚ ᱵᱟᱹᱱᱩᱜ ᱠᱚ ᱛᱟᱯᱮᱭᱟ?
ᱰᱟᱝᱨᱤ ᱢᱮᱨᱚᱢ ᱢᱮᱱᱟᱜ ᱠᱚ ᱨᱮᱦᱚᱸ ᱮᱸ ᱵᱟᱝᱠᱚ ᱧᱟᱢᱚᱜ ᱠᱟᱱᱟ ᱜᱩᱛᱤ ᱠᱟᱹᱢᱤ ᱜᱮ ᱠᱟᱹᱢᱤ ᱞᱟᱹᱜᱤᱫ ᱛᱮ ᱾
ᱵᱟᱝ ᱟᱞᱮ ᱠᱚᱨᱮ ᱫᱚ ᱡᱟᱦᱟᱸᱭ ᱫᱚᱠᱚ ᱠᱤᱥᱟᱹᱬ ᱧᱚᱜ ᱜᱮᱭᱟ ᱩᱱᱠᱩ ᱫᱚ ᱮᱠᱚᱠ ᱛᱮ ᱥᱮ ᱮᱠᱞᱟ ᱛᱮᱦᱚᱸ ᱠᱚ ᱫᱚᱦᱚ ᱟᱠᱟᱫ ᱠᱚᱜᱮᱭᱟ ᱜᱩᱛᱤ? ᱟᱨ ᱵᱟᱠᱷᱟᱡ ᱱᱚᱝᱠᱟ ᱢᱚᱬᱮ-ᱢᱚᱬᱮ ᱜᱚᱴᱟᱝ ᱜᱷᱟᱨᱚᱸᱡᱽ ᱛᱮ ᱥᱮ ᱛᱩᱨᱩᱭ ᱜᱚᱴᱮᱱ ᱜᱷᱟᱨᱚᱸᱡᱽ ᱛᱮ ᱢᱤᱫᱴᱮᱱ ᱠᱚ ᱫᱚᱦᱚ ᱠᱟᱫᱮᱭᱟ ᱱᱚᱝᱠᱟ
ᱵᱟᱝᱟ ᱟᱞᱮᱥᱮᱫ ᱫᱚ ᱚᱱᱠᱟ ᱫᱚ ᱵᱟᱝ ᱦᱮᱸ ᱟᱞᱮᱥᱮᱫ ᱫᱚ ᱚᱱᱠᱟ ᱫᱚ ᱵᱟᱝ ᱧᱮᱞᱚᱜᱚᱜ ᱠᱟᱱᱟ᱾
ᱵᱟ ᱟᱞᱮᱥᱮᱱ ᱦᱚᱸ ᱟᱹᱰᱤ ᱴᱟᱜ ᱜᱮ ᱟᱫ ᱦᱮᱡ ᱠᱟᱱᱟ ᱛᱚᱵᱮ ᱢᱮᱱᱟᱜ ᱟᱠᱟᱫᱟ ᱥᱟᱵ ᱫᱚᱦᱚ ᱠᱟᱜᱼᱟ ᱠᱚ ᱡᱚᱛᱚ ᱦᱚᱲ ᱫᱚ ᱵᱟᱝ ᱨᱮᱦᱚᱸ ᱚᱠᱚᱭ ᱚᱠᱚᱭ ᱠᱚᱫᱚ ᱵᱚᱱ ᱮᱢᱚᱜ ᱠᱟᱱᱟ ᱚᱠᱚᱭ ᱠᱚᱫᱚ ᱵᱟᱵᱚᱱ ᱮᱢᱚᱜ ᱠᱟᱱᱟ ᱱᱚᱝᱠᱟ ᱟᱨ ᱪᱮᱫ
ᱦᱮᱸᱻ ᱟᱪᱷᱟ ᱞᱟᱹᱭᱫᱟᱹᱧ ᱡᱮ ᱟᱯᱮ ᱡᱩᱫᱤ ᱦᱩᱲᱩ ᱠᱚᱯᱮ ᱪᱟᱥ ᱜᱮᱭᱟ ᱟᱯᱮ ᱫᱚ ᱪᱮᱫ ᱛᱮ ᱯᱮ ᱥᱤ ᱜᱮᱭᱟ ᱰᱟᱹᱝᱨᱤ ᱱᱟᱦᱮᱞ ᱛᱮ?
ᱟᱫᱚᱢ ᱠᱚᱫᱚ ᱱᱟᱦᱮᱞ ᱛᱮᱜᱮ ᱰᱟ. ᱝᱨᱤ ᱱᱟᱦᱮᱞ, ᱠᱟᱰᱟ ᱱᱟᱦᱮᱞ ᱛᱮ ᱟᱫᱚᱢ ᱠᱚᱫᱚ ᱵᱟᱹᱱᱩᱜ ᱠᱚ ᱛᱟᱠᱚ ᱜᱮᱭᱟ ᱩᱱᱠᱩ ᱫᱚ ᱴᱨᱟᱠᱴᱚᱨ ᱦᱚᱸᱠᱚ ᱞᱟᱜᱟᱣᱮᱫ ᱜᱮᱭᱟ᱾
ᱦᱮᱸᱻ
ᱟᱨ ᱱᱮᱛᱟᱨ ᱫᱚ ᱠᱚ ᱥᱤ ᱯᱟᱲᱟᱜ ᱠᱟᱜ ᱠᱟᱱᱟ ᱠᱷᱮᱛ ᱠᱚ ᱟᱫᱚᱢ ᱠᱚᱫᱚ ᱢᱟᱲᱟᱝ ᱠᱷᱚᱱᱟᱜ ᱠᱚ ᱥᱤ ᱯᱟᱲᱟᱜ ᱟᱠᱟᱫᱟ᱾ ᱟᱨ ᱡᱟᱦᱟᱸᱭ ᱫᱚ ᱴᱨᱟᱠᱴᱚᱨ ᱠᱚᱛᱮ ᱠᱚ ᱥᱤ ᱦᱚᱪᱚᱭᱟ ᱩᱱᱠᱩ ᱠᱚᱫᱚ ᱦᱟᱸᱜ ᱟᱹᱣᱨᱤᱭᱟ ᱠᱚᱣᱟ ᱩᱱᱠᱩ ᱫᱚ ᱢᱤᱫ ᱫᱷᱟᱣ ᱨᱮᱜᱮ ᱠᱚ ᱥᱤ ᱠᱟᱛᱮᱫ ᱠᱚ ᱞᱚᱥᱚᱫ ᱠᱟᱛᱮᱫ ᱠᱚ ᱨᱚᱦᱚᱭᱟ᱾
ᱚ ᱟᱞᱮ ᱥᱮ ᱦᱚᱸ ᱟᱞᱮ ᱥᱮᱫ ᱫᱚ ᱱᱟᱦᱮᱞ ᱛᱮᱫᱚ ᱩᱱᱟᱹᱜ ᱢᱟᱱᱮ ᱵᱟᱝᱠᱚ ᱥᱤ ᱮᱫᱟ ᱠᱚᱢ ᱜᱮ ᱧᱮᱞᱚᱜᱚᱜ ᱠᱟᱱᱟ ᱵᱮᱥᱤᱠᱟᱭᱛᱮ ᱤᱭᱟᱹ ᱛᱮᱜᱮ ᱴᱨᱟᱠᱴᱟᱨ ᱛᱮᱜᱮ ᱠᱚ ᱥᱤ ᱚᱪᱚᱭᱮᱫᱟ᱾
ᱟᱪᱷᱟ